ᱦᱮᱞᱳ
ᱦᱮᱞᱳ
ᱨᱚᱲ ᱟᱸᱡᱚᱢᱚᱜ ᱠᱟᱱᱟ?
ᱦᱳᱭ ᱨᱚᱲ ᱟᱸᱡᱚᱢᱚᱜ ᱠᱟᱱ ᱛᱟᱹᱤᱧᱱᱟ ᱟᱹᱞᱤᱧᱟᱜ ᱨᱚᱲ ᱵᱤᱱ ᱟᱸᱡᱚᱢ
ᱦᱳᱭ ᱟᱸᱡᱚᱢᱮᱫ ᱜᱮᱭᱟᱞᱤᱧ ᱡᱚᱦᱟᱨ ᱜᱮ
ᱟᱪᱪᱷᱟ ᱦᱚᱭ ᱡᱚᱦᱟᱨ ᱡᱚᱦᱟᱨ
ᱱᱟᱯᱟᱭ ᱜᱮᱭᱟ ᱵᱤᱱ ᱛᱚ
ᱦᱳᱭ ᱱᱤᱛᱚᱜ ᱥᱚᱢᱚᱭ ᱫᱚ
ᱟᱪᱪᱷᱟ
ᱦᱮᱞᱳ
ᱦᱮᱸ ᱞᱟ. ᱭ ᱵᱤᱱ ᱟᱹᱵᱤᱱ ᱵᱤᱱ ᱱᱟᱯᱟᱭ ᱜᱮᱭᱟ ᱥᱮ
ᱦᱳᱭ ᱟᱹᱞᱤᱧ ᱦᱚᱞᱤᱧ ᱱᱟᱯᱟᱭ ᱜᱮᱭᱟ ᱱᱤᱛᱳᱜ ᱫᱚ
ᱱᱟᱯᱟᱭ ᱛᱟᱦᱮᱸ ᱜᱮ ᱵᱩᱜᱩᱜᱭᱟ
ᱦᱩᱸ ᱟᱪᱪᱷᱟ ᱛᱤᱦᱤᱧ ᱫᱚ ᱛᱟᱞᱦᱮᱮ ᱫᱟᱸᱥᱟᱭ ᱵᱟᱨᱮ ᱛᱮᱞᱟᱝ ᱜᱟᱞᱢᱟᱨᱟᱣᱼᱟ
ᱦᱮᱸ ᱟᱹᱰᱤ ᱱᱟᱯᱟᱭ ᱫᱟᱸᱥᱟᱭ ᱢᱟ ᱥᱮᱴᱮᱨᱚᱜ ᱠᱟᱱ ᱛᱟᱵᱚᱱ ᱦᱟᱸᱜ
ᱦᱳᱭ ᱦᱳᱭ
ᱚᱱᱟ ᱫᱚ ᱟᱵᱤᱱ
ᱦᱮᱞᱳ
ᱞᱟᱹᱭ ᱫᱟᱞᱮ ᱟᱵᱤᱱ ᱫᱚ ᱫᱟᱸᱥᱟᱭ ᱫᱟᱲᱟᱱ ᱫᱚᱵᱮᱱ ᱪᱟᱞᱟᱣ ᱵᱟᱲᱟ ᱟᱠᱟᱱᱟ ᱥᱮ ᱵᱟᱝ
ᱟᱞᱮ ᱦᱚᱸ ᱪᱟᱞᱟᱜ ᱦᱩᱭᱩᱜ-ᱟ᱾ ᱟᱨ ᱥᱟᱱᱛᱟᱲ ᱟᱛᱩ ᱠᱚᱨᱮ ᱜᱤᱫᱨᱟᱹ ᱫᱟᱥᱟᱭ ᱫᱟᱲᱟᱱ
ᱦᱮᱞᱳ, ᱦᱮᱸ ᱪᱮᱫ ᱵᱮᱱ ᱞᱟᱹᱭᱠᱟ ᱵᱟᱝ ᱟᱸᱡᱚᱢ ᱴᱷᱤᱠᱟᱹ ᱞᱮᱱᱟ
ᱞᱟᱹᱭ ᱫᱟᱹᱞᱤᱧ ᱥᱟᱱᱛᱟᱲ ᱦᱚᱯᱚᱱ ᱟᱨ ᱡᱩᱫᱤ ᱫᱟᱥᱟᱭ ᱫᱟᱲᱟᱱ ᱵᱟᱭ ᱪᱞᱟᱣ ᱞᱮᱠᱷᱟᱱ ᱵᱟᱭᱜᱟᱱᱚᱜ-ᱟᱭ ᱥᱮ
ᱦᱳᱭ ᱦᱳᱭ
ᱫᱟᱸᱥᱟᱭ ᱫᱟᱲᱟᱱ ᱫᱚ ᱪᱟᱞᱟᱜ
ᱟᱪᱪᱷᱟ ᱛᱟᱦᱞᱮ ᱫᱟᱸᱥᱟᱭ ᱫᱟᱬᱟᱱ ᱫᱚ ᱢᱟᱱᱮ ᱚᱠᱟ ᱠᱚ ᱢᱟᱱᱮ ᱩᱸ ᱛᱤᱱᱟᱹᱜ ᱢᱟᱱᱮ ᱛᱤᱱᱟᱹᱜ ᱫᱤᱱ ᱞᱮᱠᱟ ᱠᱚ ᱫᱚᱱ ᱜᱮᱭᱟ ᱫᱟᱸᱟᱭ ᱫᱚ?
ᱦᱮᱸ ᱡᱚᱛᱚ ᱠᱚᱛᱮ ᱢᱚᱬᱮ ᱫᱤᱱ ᱦᱟᱸᱜ ᱞᱮ ᱫᱚᱱᱟ ᱩᱱᱫᱤᱱ ᱫᱚ ᱫᱤᱥᱚᱢᱞᱮ ᱫᱟᱬᱟᱱᱟ ᱟᱨ ᱱᱤᱛᱳᱜ ᱫᱚ ᱱᱟᱝᱠᱟ ᱠᱟᱛᱮᱫ ᱢᱚᱬᱮ ᱫᱤᱱ ᱞᱮ
ᱦᱳᱭᱛᱳ ᱟᱨ ᱦᱚᱸᱜᱼᱚᱭ ᱡᱮ ᱫᱤᱥᱚᱢ ᱯᱮ ᱫᱟᱬᱟᱱᱟ ᱪᱤᱠᱟᱹᱛᱮᱯᱮ ᱵᱩᱡᱟ ᱡᱮ ᱚᱠᱟᱴᱟᱜ ᱢᱟᱱᱮ ᱱᱤᱛ -ᱛᱤᱦᱤᱧ ᱫᱚ ᱚᱠᱟᱥᱮᱫ ᱪᱟᱞᱟᱜ ᱦᱩᱭᱩᱜᱼᱟ ᱵᱚᱞᱮ ᱜᱟᱯᱟ ᱚᱠᱟᱥᱮᱫ ᱪᱟᱞᱟᱜ ᱦᱩᱭᱩᱜᱼᱟ ᱵᱚᱞᱮ ᱚᱠᱟ ᱪᱤᱠᱟᱹᱛᱮᱯᱮ ᱵᱩᱡᱷᱣ ᱧᱟᱢᱟ ᱱᱚᱣᱟ ᱫᱚ?
ᱫᱚ ᱦᱟᱜ ᱦᱮᱸ ᱩᱱᱟᱹᱜ ᱫᱚ ᱵᱟᱹᱮᱧ ᱵᱟᱲᱟᱭᱟ ᱡᱮᱦᱮᱛᱩ ᱜᱩᱨᱩ ᱢᱮᱱᱟᱜ ᱟᱠᱟᱫᱮᱭᱟ ᱟᱞᱮ ᱨᱮᱱ
ᱟᱪᱪᱷᱟ ᱟᱪᱪᱷᱟ
ᱦᱟᱦᱟᱭ ᱠᱚᱭ
ᱦᱟᱱᱟ ᱫᱷᱟᱨᱮ ᱯᱩᱵ ᱱᱟᱠᱷᱟ ᱯᱩᱪᱷᱤᱢ ᱱᱟᱠᱷᱟ ᱦᱟᱸᱜ
ᱟᱪᱪᱷᱟ
ᱱᱚᱝᱠᱟ ᱠᱟᱛᱮᱫ ᱦᱟᱸᱜ ᱞᱮ ᱪᱟᱞᱟᱜᱼᱟ ᱟᱫᱚ ᱩᱱᱟᱹᱜ ᱢᱟ ᱦᱟᱸᱜ ᱵᱟᱹᱞᱤᱧ ᱵᱟᱲᱟᱭᱟ᱾
ᱟᱪᱪᱷᱟ
ᱟᱫᱚ ᱱᱚᱛᱮ ᱢᱟ ᱟᱰᱤ
ᱪᱟᱞᱟᱣ ᱟᱠᱟᱱᱟ
ᱟᱪᱪᱷᱟ ᱛᱟᱦᱞᱮ ᱪᱮᱫᱠᱟᱵᱤᱱ ᱢᱟᱱᱮ ᱪᱮᱫᱠᱟᱵᱱ ᱟ. ᱭ ᱟ. ᱭ ᱢᱟᱱᱮ ᱪᱮᱫᱠᱟ ᱵᱮᱱ ᱟᱹᱭᱠᱟᱹᱣ ᱜᱮᱭᱟ ᱦᱚᱸᱜ-ᱚᱭ ᱚᱚᱭ ᱫᱤᱥᱚᱢ ᱵᱮᱱ ᱫᱟᱬᱟ ᱟᱠᱟᱜᱼᱟ ᱚᱱᱟ ᱚᱱᱟ ᱵᱟᱨᱮᱛᱮ ᱢᱟᱱᱮ ᱪᱮᱫᱠᱟᱵᱮᱱ ᱵᱩᱡᱷᱟᱹᱣ ᱜᱮᱭᱟ?
ᱫᱟᱢ ᱫᱚ ᱢᱚᱴᱟᱢᱩᱴᱤ ᱟᱹᱰᱤ ᱱᱟᱯᱟᱭ ᱜᱮᱭᱟ ᱟᱰᱤ ᱨᱟ. ᱥᱠᱟ. ᱜᱮ ᱟᱴᱠᱟᱨᱚᱜ ᱠᱟᱱᱟ ᱛᱟᱨᱯᱚᱨ ᱟᱵᱚ ᱢᱚᱛᱚ ᱦᱟᱜ ᱱᱣᱟᱫᱚ ᱱᱟᱯᱟᱭ ᱢᱚᱛᱚ ᱯᱟᱥ ᱞᱮᱠᱟᱱᱟ ᱦᱟᱜ ᱛᱟᱨᱯᱚᱨᱮ ᱦᱚᱜ ᱚᱭ ᱛᱟᱦᱞᱮ ᱟᱞᱮ ᱱᱚᱛᱮ ᱢᱟ ᱦᱟᱸᱜ ᱫᱩᱠ ᱫᱟᱸᱥᱟᱭ ᱦᱟᱸᱜ ᱢᱟ ᱵᱟᱞᱮ ᱮᱱᱮᱡ ᱫᱟ ᱢᱟ ᱦᱟᱸᱜ ᱥᱩᱠ ᱫᱟᱸᱥᱟᱭ ᱦᱟᱸᱜ᱾
ᱟᱪᱪᱷᱟ
ᱚᱱᱟ ᱞᱮᱠᱟᱛᱮ ᱨᱟᱹᱥᱠᱟᱹ ᱫᱚ ᱦᱟᱹᱡᱩᱜ ᱜᱮᱭᱟ ᱟᱨ ᱥᱮᱨᱮᱧ ᱠᱚ ᱟᱸᱡᱚᱢ ᱠᱟᱛᱤ ᱢᱟ ᱦᱚᱲᱠᱩ ᱚᱱᱟ
ᱛᱚᱱᱮ ᱯᱟᱲ ᱵᱟᱜᱷᱟᱱ ᱛᱟᱨᱯᱚᱨᱮ ᱛᱟᱭᱚᱢ ᱤᱱᱠᱟᱹ ᱜᱮ ᱦᱩᱭ ᱠᱚᱜᱼᱟ
ᱦᱳᱭᱛᱚ ᱟᱨ ᱱᱚᱜ ᱚᱭ ᱡᱮ ᱫᱟᱸᱥᱟᱭ ᱫᱟᱲᱟᱱ ᱯᱮ ᱩᱰᱩᱠᱚᱜ ᱫᱚ ᱟᱨ ᱢᱟᱨᱟᱜ ᱯᱤᱧᱪᱟᱹᱨ ᱯᱮ ᱞᱟᱜᱟᱣ ᱫᱚ ᱱᱚᱣᱟ ᱨᱮᱭᱟᱜ ᱨᱤᱡᱮᱱ ᱡᱟᱦᱟᱸᱱᱟᱜ ᱢᱮᱱᱟᱜ ᱟᱠᱟᱟᱜᱼᱟ
ᱱᱚᱣᱟ ᱨᱮᱱᱟᱜ ᱨᱤᱡᱮᱱ ᱫᱚ ᱵᱟᱱᱩᱜᱼᱟ ᱡᱟᱦᱟ ᱨᱮᱫᱚ ᱟᱹᱞᱤᱧ ᱡᱟᱦᱟ ᱩᱰᱟᱹᱝ ᱞᱤᱧ ᱵᱟᱲᱟᱭᱟ ᱩᱱᱟᱹᱜ ᱫᱷᱟᱨᱤᱡ ᱞᱤᱧ ᱞᱟᱹᱭ ᱮᱜᱼᱟ ᱩᱱᱟᱹᱝ ᱢᱟᱱᱮ ᱨᱤᱡᱮᱱ ᱪᱮᱫ ᱠᱚ ᱚᱱᱟ ᱫᱚ ᱵᱟᱞᱤᱧ ᱵᱟᱲᱟᱭᱟ ᱦᱮᱸ ᱟᱹᱞᱤᱧ ᱡᱟᱦᱟᱸᱞᱤᱧ ᱵᱟᱲᱟᱭᱟ ᱦᱩᱭᱩᱜ ᱠᱟᱱᱟ ᱦᱚᱨᱴᱟᱜ ᱦᱮᱸ ᱠᱟᱨᱚᱱ ᱦᱮᱸ ᱡᱮ ᱱᱚᱡᱚᱨ ᱠᱚ ᱵᱟᱭ ᱞᱟᱜᱟᱜᱼᱟ ᱟᱨ ᱧᱮᱞ ᱛᱮᱦᱚ ᱟᱹᱰᱤ ᱱᱟᱯᱟᱭ ᱜᱮ ᱧᱮᱞᱚᱜ᱾
ᱦᱳᱭ ᱦᱳᱭ᱾
ᱚ ᱜᱚᱴᱟᱝ ᱜᱮ ᱵᱟᱹᱲᱤᱡ ᱦᱚᱲ ᱢᱮᱱᱟᱜ ᱠᱟᱜ ᱠᱚᱣᱟ‌ ᱦᱳᱭ ᱚᱱᱟ ᱞᱟᱜᱤᱫ ᱚᱱᱟ ᱡᱚᱦᱚᱜ ᱠᱚ ᱞᱟᱹᱭ ᱟ ᱱᱚᱡᱚᱨ ᱵᱟᱭ ᱵᱟᱭᱟ
ᱟᱪᱪᱷᱟ ᱟᱪᱪᱷᱟ ᱟᱹᱰᱤ ᱱᱟᱯᱟᱭ᱾ ᱦᱳᱭ ᱛᱚ ᱟᱨ
ᱱᱚᱣᱟ ᱫᱟᱸᱥᱟᱭ ᱫᱚ ᱪᱮᱫ ᱞᱟᱹᱜᱤᱫ ᱠᱚ ᱢᱟᱱᱟᱣᱟ ᱱᱚᱣᱟ ᱵᱟᱨᱮᱛᱮ ᱠᱟᱹᱴᱤᱡ ᱵᱮᱱ ᱞᱟᱹᱭ ᱞᱮᱠᱷᱟᱱ ᱡᱮᱦᱮᱛᱩ ᱵᱮᱱ ᱪᱟᱞᱟᱣ ᱵᱟᱲᱟ ᱟᱠᱟᱱᱟ ᱥᱮ?
ᱦᱳᱭ ᱚᱱᱟ ᱞᱟᱹᱭ ᱮᱜ ᱟ ᱪᱮᱫ ᱪᱚᱝ
ᱦᱚᱭ ᱢᱟ ᱞᱮᱭ ᱵᱤᱱ
ᱫᱟᱸᱥᱟᱭ ᱫᱟᱸᱲᱟᱱ ᱢᱟᱱᱮ ᱫᱚ ᱦᱩᱭᱩᱜ ᱠᱟᱱᱟ ᱢᱟᱱᱮ ᱚᱱᱟ ᱨᱮᱱᱟᱜ ᱠᱟᱨᱚᱱ ᱫᱚ ᱦᱩᱭᱩᱜ ᱠᱟᱱᱟ ᱡᱟᱦᱟᱸ ᱫᱚ ᱟᱵᱚ ᱨᱮᱱ
ᱟᱪᱪᱷᱟ
ᱟᱵᱚ ᱫᱚ ᱟᱞᱮ ᱱᱚᱛᱮ ᱢᱟ ᱦᱟᱸᱜ ᱫᱩᱠ ᱫᱟᱸᱥᱟᱭ ᱞᱮ ᱮᱱᱮᱡ ᱠᱟᱱ ᱦᱟᱜ ᱥᱮ ᱟᱫᱚ ᱚᱱᱟ ᱚᱱᱟ ᱤᱫᱤ ᱠᱟᱛᱮ ᱠᱟᱹᱴᱤᱡ ᱞᱤᱧ ᱞᱟᱹᱭᱟ ᱚᱱᱟ ᱠᱷᱚᱱ ᱵᱟᱲᱛᱤ ᱫᱟ ᱵᱟᱞᱤᱧ ᱞᱟᱹᱭᱟ ᱟᱠᱟᱱᱟ, ᱛᱚ ᱟᱹᱰᱤ ᱯᱟᱹᱦᱤᱞ ᱯᱟᱹᱦᱤᱞ ᱩᱛᱟᱹᱨ ᱨᱮ ᱟᱵᱚᱨ ᱨᱮᱱ ᱡᱟᱦᱟᱸᱭ ᱦᱩᱫᱩᱲ ᱫᱷᱩᱨᱟᱹ ᱟᱨ ᱠᱤ ᱡᱟᱦᱟᱸᱭ
ᱟᱪᱪᱷᱟ
ᱩᱱᱤ ᱢᱚᱛᱚ ᱟᱵᱚᱭᱤᱡ ᱜᱮ ᱛᱟᱦᱮᱸ ᱠᱟᱱ ᱯᱟᱹᱦᱤᱞ ᱢᱟ ᱟᱨ ᱚᱱᱟ ᱫᱚ ᱦᱩᱭᱩᱜ ᱠᱟᱱᱟ ᱟᱹᱰᱤ ᱫᱟᱲᱮᱭᱟᱱ ᱢᱟᱱᱮ ᱩᱱᱠᱩ ᱢᱤᱫᱴᱟᱹᱝ ᱵᱚᱸᱜᱟ ᱵᱩᱨᱩ ᱫᱮᱵ ᱥᱚᱡ ᱛᱮ ᱠᱚ ᱠᱚᱵᱷᱟᱨ ᱮᱫ ᱯᱮᱭᱟ ᱟᱢ ᱫᱚ ᱵᱟᱝᱠᱚ ᱚᱠᱚᱭ ᱛᱮᱦᱚᱸ ᱛᱟᱯᱟᱢ ᱛᱮ ᱵᱟᱢ ᱫᱟᱲᱮᱜᱼᱟ
ᱟᱪᱪᱷᱟ ᱟᱪᱪᱷᱟ
ᱱᱚᱝᱠᱟ ᱠᱟᱛᱮ ᱟᱨᱚ ᱵᱟᱠᱚ ᱫᱟᱲᱮᱜ ᱠᱟᱱ ᱦᱚᱛᱮᱛᱮ ᱛᱟᱞᱮ ᱦᱩᱸ ᱠᱚ ᱫᱩᱨᱜᱟᱹ ᱯᱩᱡᱟᱹ ᱠᱚ ᱯᱟᱞᱚᱱ ᱨᱮ
ᱟᱪᱪᱷᱟ
ᱪᱷᱟᱹᱛᱤᱠ ᱡᱟᱹᱛᱤ ᱟᱵᱚ ᱨᱮᱱ ᱦᱩᱰᱩᱨ ᱫᱩᱨᱜᱟᱹ ᱴᱷᱮᱱ ᱠᱚ ᱵᱷᱮᱡᱟ ᱞᱮᱫᱮᱭᱟ
ᱟᱪᱪᱷᱟ
ᱵᱷᱮᱡᱟ ᱠᱟᱛᱮᱫ ᱩᱱᱤ ᱴᱷᱮᱡ ᱫᱩᱞᱟᱹᱲ ᱨᱮᱱᱟᱜ ᱢᱤᱫᱴᱟᱝ ᱟᱨᱠᱤ ᱚᱞ ᱟᱨᱠᱤ ᱢᱟᱱᱮ ᱫᱩᱞᱟᱹᱲ ᱞᱮᱫᱟᱭ ᱟᱹᱞᱤᱧ ᱦᱚᱸ ᱵᱟᱹᱞᱤᱧ ᱵᱟᱲᱟᱭᱟ ᱞᱤᱧ ᱞᱟᱹᱭ ᱮᱜᱼᱟ ᱟᱫᱚ ᱩᱱᱤ ᱥᱮᱫ ᱫᱩᱞᱟᱹᱲ ᱞᱮᱫ ᱛᱮ ᱩᱱᱤ ᱫᱩᱞᱟᱹᱲ ᱛᱮ ᱵᱟᱥ ᱠᱮᱫᱮᱭᱟᱼ ᱡᱚᱛᱚ ᱦᱚᱲ ᱜᱮ ᱢᱟᱱᱮ ᱱᱤᱡᱮ ᱵᱚᱱ ᱵᱟᱲᱟᱭ ᱜᱮᱭᱟ ᱥᱮ ᱟᱨ ᱩᱱᱤ ᱪᱮᱛᱟᱱ ᱠᱟᱛᱷᱟ ᱦᱚᱸ ᱚᱱᱠᱟ ᱫᱚ ᱵᱟᱢ ᱨᱟᱠᱟᱵ ᱫᱟ ᱥᱮ ᱵᱟᱢ ᱢᱮᱛᱟ ᱟᱭᱟ ᱱᱚᱝᱠᱟ ᱠᱟᱛᱮ ᱟᱵᱚ ᱴᱷᱮᱱ ᱠᱷᱚᱱ ᱢᱟᱱᱮ ᱫᱩᱞᱟᱹᱲ ᱨᱮᱱᱟᱜ ᱢᱟᱭᱟ ᱡᱷᱟᱹᱞᱤ ᱨᱮ ᱡᱷᱟᱹᱞᱤ ᱠᱟᱛᱮᱫ ᱩᱱᱤ ᱫᱚ ᱟᱵᱚ ᱥᱟᱱᱛᱟᱲ
ᱟᱪᱪᱷᱟ
ᱟᱨ ᱟᱵᱚ ᱫᱚ ᱟᱵᱚ ᱥᱮ ᱟᱞᱮ ᱚᱱᱟ ᱨᱮᱭᱟᱜ ᱴᱚᱴᱷᱟ ᱫᱚ ᱢᱟᱱᱮ ᱩᱱᱤ ᱦᱩᱫᱩᱨ ᱫᱩᱨᱜᱟᱹ ᱯᱟᱸᱡᱟᱭ ᱠᱷᱟᱹᱛᱤᱨ
ᱟᱪᱪᱷᱟ ᱟᱪᱪᱷᱟ ᱦᱳᱭ ᱛᱳ ᱟᱨ ᱵᱟ ᱠᱷᱟᱱ ᱢᱟᱱᱮ ᱟᱹᱞᱤᱧ ᱡᱟᱦᱟᱸᱮ ᱞᱮᱠᱟ ᱞᱤᱧ ᱟᱸᱡᱚᱢ ᱟᱠᱟᱫᱼᱟ ᱚᱱᱟ ᱫᱚ ᱟᱵᱮᱱ ᱡᱟᱦᱟᱸ ᱞᱮᱠᱟ ᱵᱮᱱ ᱞᱟᱹᱭ ᱠᱮᱜᱼᱟ ᱚᱱᱟ ᱠᱷᱚᱱ ᱫᱚ ᱠᱟᱹᱴᱤᱡ ᱫᱚ ᱡᱩᱫᱟᱹ ᱜᱮᱭᱟ
ᱡᱩᱫᱟᱹ ᱜᱮᱭᱟ ᱵᱟᱝ ᱟᱫᱚ ᱦᱚᱭ ᱟᱫᱚ ᱟᱯᱮ ᱱᱚᱣᱟ ᱴᱚᱴᱷᱟ ᱨᱮ ᱫᱚ ᱚᱠᱟ ᱞᱮᱠᱟ ᱟᱞᱮ ᱭᱟᱜ ᱴᱚᱴᱷᱟ ᱫᱚ ᱵᱟᱲᱟᱭᱟ ᱱᱚᱝᱠᱟ ᱠᱟᱛᱮ ᱟᱞᱤᱧ ᱟᱜ ᱵᱩᱨᱩ
ᱦᱳᱭ ᱛᱚ
ᱱᱚᱝᱠᱟ ᱞᱤᱧ ᱟᱸᱡᱚᱢ ᱠᱟᱜᱼᱟ ᱟᱹᱵᱤᱱ ᱫᱚ ᱚᱠᱟ ᱞᱮᱠᱟ ᱵᱤᱱ ᱟᱡᱚᱢ ᱠᱟᱫᱟ
ᱟᱞᱮ ᱥᱮᱫ ᱫᱚ ᱱᱚᱝᱠᱟ ᱠᱚ ᱞᱟᱹᱭ ᱜᱮᱭᱟ ᱡᱮ ᱢᱟᱱᱮ ᱟᱵᱚ ᱥᱟᱱᱛᱟᱲ ᱦᱚᱯᱚᱱ ᱢᱟᱱᱮ ᱥᱟᱱᱛᱟᱲ ᱥᱟᱱᱛᱟᱲ ᱥᱚᱢᱟᱡᱽ ᱨᱮᱱ ᱵᱟᱨᱭᱟ ᱠᱩᱲᱤ ᱜᱤᱫᱽᱨᱟᱹ ᱥᱮ ᱛᱩᱯᱩᱜ ᱠᱤᱱ ᱪᱟᱞᱟᱣ ᱞᱮᱱᱟ ᱟᱫᱚ ᱟᱱᱮ ᱩᱱ ᱢᱟᱱᱮ ᱟᱭᱢᱟ ᱫᱟᱨ ᱵᱚᱞᱮ ᱦᱚᱲ ᱠᱚ ᱛᱟᱦᱮᱸ ᱠᱟᱱᱟ ᱟᱫᱚ ᱩᱱᱠᱩ ᱠᱚ ᱟᱹᱛᱠᱤᱨ ᱤᱫᱤ ᱞᱮᱫ ᱠᱤᱱᱟᱹ ᱥᱮ ᱪᱮᱫ ᱞᱟᱹᱭᱟ ᱠᱚ ᱟᱨ ᱩᱱ ᱢᱟᱱᱮ ᱩᱱᱠᱤᱱ ᱯᱟᱸᱡᱟ ᱠᱚ ᱪᱟᱞᱟᱜ ᱢᱮᱱᱛᱮ ᱟᱫᱚ ᱢᱟᱱᱮ ᱩᱱᱠᱤᱱ ᱫᱚ ᱚᱲᱟᱜ ᱨᱮ ᱵᱟᱠᱚ ᱧᱟᱢ ᱞᱮᱫ ᱠᱤᱱᱟ ᱛᱚ ᱟᱫᱚ ᱛᱟᱦᱚᱞᱮ ᱢᱤᱫᱴᱮᱱ ᱢᱟᱦᱟᱨᱟ ᱫᱚ ᱥᱮ ᱪᱮᱫ ᱮ ᱧᱮᱞ ᱟᱠᱟᱫ ᱠᱤᱱ ᱛᱟᱦᱮᱱᱟ ᱡᱮ ᱱᱚᱝᱠᱟ ᱚᱱᱠᱟ ᱟᱹᱛᱠᱤᱨ ᱠᱟᱛᱮᱫ ᱠᱚ ᱤᱫᱤ ᱟᱠᱟᱫ ᱠᱤᱱᱟ
ᱦᱳᱭ
ᱟᱫᱚ ᱩᱱ ᱩᱱᱠᱤᱱ ᱯᱟᱸᱡᱟ ᱠᱚ ᱪᱟᱞᱟᱜ ᱢᱮᱱᱛᱮ ᱟᱫᱚ ᱩᱱ ᱥᱚᱢᱚᱭ ᱪᱟᱞᱟᱜ ᱢᱟᱱᱮ ᱯᱟᱸᱡᱟ ᱪᱟᱞᱟᱜ ᱚᱠᱛᱚ